ᱥᱮᱛᱟ ᱠᱚ ᱦᱮᱸ ᱥᱮᱛᱟ ᱠᱚᱯᱮ ᱟᱹᱥᱩᱞ ᱠᱚᱣᱟ ᱥᱮ ᱪᱮᱫ
ᱵᱟᱝ ᱵᱟᱝ ᱨᱟᱥᱛᱟ ᱨᱮ, ᱨᱟᱥᱛᱟ ᱨᱮᱱ ᱦᱮᱱᱟᱝ ᱫᱚ ᱛᱩᱭᱩ ᱠᱚ ᱫᱚᱢᱮ ᱠᱚ ᱨᱟᱜᱽ ᱮᱫ ᱛᱟᱦᱮᱸᱱ, ᱱᱤᱛᱚᱜ ᱫᱚ ᱥᱮᱛᱟ ᱠᱚ ᱨᱟᱜ ᱮᱫᱟ᱾
ᱩᱸᱻ ᱟᱪᱪᱷᱟ ᱟᱪᱪᱷᱟ ᱛᱟᱦᱮᱞᱮ ᱦᱩᱲᱩ ᱨᱚᱦᱚᱭ ᱠᱚᱵᱤᱱ ᱪᱟᱞᱟᱜ ᱜᱮᱭᱟ ᱥᱮ ᱵᱟᱝ ᱵᱤᱱ ᱪᱟᱞᱟᱜ ᱜᱮᱭᱟ?
ᱮᱠᱷᱚᱱᱳ ᱵᱟᱝ ᱪᱟᱞᱟᱣ ᱦᱩᱭ ᱭᱟᱠᱟᱱᱟ? ᱱᱚᱛᱮ ᱨᱮ ᱵᱟᱝᱼᱟ, ᱵᱟᱦᱨᱮ ᱠᱚᱨᱮ ᱜᱮ ᱢᱮᱱᱟᱜ ᱟᱠᱟᱫ ᱞᱤᱸᱧᱟ ᱛᱚ ᱚᱱᱟ ᱠᱷᱟᱹᱛᱤᱨ ᱜᱮ᱾
ᱵᱟᱭᱨᱮ ᱢᱟᱱᱮ ᱟᱹᱵᱤᱱ ᱫᱚ ᱵᱟᱡᱟᱨ ᱨᱮᱵᱤᱱ ᱛᱟᱦᱮᱸᱱᱟ?
ᱦᱮᱸ ᱳᱭ ᱠᱚᱞᱮᱡᱽ ᱨᱮᱞᱤᱧ ᱢᱮᱱᱟᱜ ᱞᱤᱧᱟ, ᱟᱫᱚ ᱚᱱᱟ ᱛᱤᱨ! ᱱᱚᱛᱮ ᱨᱮᱜᱮ ᱢᱮᱱᱟᱜ ᱟᱠᱟᱫ ᱞᱤᱧᱟ, ᱦᱳᱥᱴᱮᱞ ᱥᱮᱫ ᱨᱮ᱾
ᱠᱚᱞᱮᱡᱽ ᱫᱚ ᱪᱮᱫ ᱠᱚᱞᱮᱡᱽ ᱨᱮᱵᱤᱱ ᱚᱞᱚᱜ ᱠᱟᱱᱟ ᱛᱟᱦᱚᱞᱮ, ᱱᱚᱣᱟ ᱤᱭᱟᱹ ᱪᱮᱫ ᱠᱚ ᱞᱟᱹᱭᱟ ᱢᱤᱫᱽᱱᱤᱯᱩᱨ? ᱦᱩᱸ! ᱟᱪᱪᱷᱟ ᱟᱪᱪᱷᱟ᱾
ᱦᱮᱡ ᱵᱟᱲᱟ ᱠᱟᱱᱟ ᱵᱤᱱ ᱪᱮ ᱵᱟᱝ ᱟ?
ᱮᱸᱻ ᱢᱮᱫᱽᱱᱤᱯᱩᱨ ᱫᱚ ᱢᱤᱫᱽᱱᱤᱯᱩᱨ ᱫᱚ ᱢᱤᱫ ᱫᱷᱟᱹᱣ ᱞᱤᱧ ᱪᱟᱞᱟᱣ ᱞᱮᱱᱟ ᱟᱨ ᱠᱤᱪᱷᱩ ᱫᱤᱱ ᱢᱟᱲᱟᱝ ᱢᱟ ᱪᱟᱞᱟᱜ ᱨᱮᱱᱟᱜ ᱢᱤᱫ ᱴᱟᱝ ᱯᱚᱜᱟᱨᱟᱢ ᱛᱟᱦᱮᱸ ᱞᱮᱱ ᱛᱟᱹᱞᱤᱧᱟ? ᱦᱮᱸ ᱚᱸᱠᱟ ᱜᱮ ᱵᱟᱨ ᱦᱚᱰᱨ ᱪᱟᱞᱟᱜ ᱨᱮᱱᱟᱜ ᱯᱚᱨᱳᱜᱮᱨᱟᱢ ᱛᱟᱦᱮᱸᱱᱟ ᱵᱷᱮᱥᱛᱟᱱ ᱛᱟᱹᱞᱤᱧᱟ ᱟᱫᱚ ᱵᱟᱹᱞᱤᱧ ᱪᱟᱞᱟᱣ ᱞᱮᱱᱟ ᱱᱚᱰᱮ ᱟᱹᱞᱤᱧ ᱫᱚ, ᱟᱫᱚ ᱯᱚᱜᱮᱨᱟᱢ ᱢᱟᱱᱮ ᱚᱸᱠᱟᱱ ᱯᱚᱜᱮᱲᱟᱢ ᱫᱚ ᱵᱟᱝ ᱢᱟᱱᱮ ᱪᱟᱞᱟᱜ ᱨᱮᱱᱟᱜ ᱯᱚᱜᱮᱨᱟᱢ ᱟᱹᱞᱤᱧ ᱫᱚ,
ᱚ ᱦᱮᱸ ᱦᱮᱸ ᱦᱮᱸᱜ,
ᱢᱟᱱᱮ ᱩᱱᱤᱭᱟᱜ ᱠᱤᱪᱷᱩ ᱠᱟᱹᱢᱤ ᱠᱟᱡ ᱛᱟᱦᱮᱸ ᱞᱮᱱ ᱛᱟᱭᱟ ᱛᱚ ᱟᱫᱚᱭ ᱞᱟᱹᱭᱮᱫ ᱛᱟᱦᱮᱸᱜ ᱠᱟᱹᱴᱤᱡ ᱜᱚᱲᱚᱣᱟᱹᱧ ᱢᱮ ᱟᱫᱚ ᱱᱚᱰᱮᱵ ᱤᱭᱟᱹᱠᱟᱱ ᱜᱮᱭᱟᱭ ᱢᱟᱢᱟᱨᱮᱱ ᱠᱚᱲᱟ ᱜᱤᱫᱽᱨᱟᱹ ᱠᱟᱱ ᱜᱮᱭᱟᱭ ᱟᱫᱚ ᱩᱱᱤ ᱫᱚ ᱱᱟᱦᱟᱜ ᱚᱱᱟ ᱩᱱᱤ ᱫᱩᱨᱜᱟᱯᱩᱨ ᱨᱮ ᱨᱮᱱᱟᱜ ᱠᱷᱟᱱ ᱚᱱᱟ ᱤᱭᱟᱹ ᱪᱮᱫ ᱠᱚ ᱞᱟᱹᱭᱟ ᱯᱩᱞᱤᱥ ᱪᱟᱹᱠᱨᱤᱭᱟᱭ ᱟᱫᱚ ᱛᱟᱦᱚᱞᱮ ᱩᱱᱤ ᱞᱟᱹᱭᱮᱫ ᱛᱟᱦᱮᱸᱫ ᱱᱚᱰᱮ ᱛᱟᱦᱮᱸᱱᱟᱭ ᱟᱫᱩᱧ ᱢᱮᱛᱟᱭ ᱠᱟᱱᱟ ᱵᱟᱸᱠᱩᱲᱟ ᱨᱮ ᱢᱤᱱᱟᱹᱧᱟ᱾ ᱛᱚ ᱡᱚᱠᱷᱚᱱ ᱪᱟᱞᱟᱜ ᱟᱫᱚᱭ ᱞᱟᱹᱭ ᱮᱫᱟ ᱚᱲᱟᱜ ᱤᱧ ᱪᱟᱞᱟᱜᱼᱟ, ᱱᱩᱱᱫᱤᱱ ᱦᱤᱞᱳᱜ ᱟᱫᱩᱧ ᱞᱟᱹᱭᱮᱫ ᱛᱟᱦᱮᱸᱫ ᱵᱟᱸᱠᱩᱲᱟ ᱠᱷᱚᱱᱤᱧ ᱰᱟᱭᱨᱮᱠᱴ ᱤᱧ ᱪᱟᱞᱟᱜᱼᱟ ᱤᱱᱟᱹᱠᱷᱟᱱ ᱮᱸ ᱟᱞᱮ ᱞᱮᱠᱟ ᱫᱚ ᱟᱞᱮ ᱫᱚ ᱱᱤᱛᱚᱜ ᱱᱟᱦᱟᱜ ᱚᱱᱛᱮ ᱟᱞᱮ ᱫᱚ ᱡᱟᱹᱱᱤᱡ ᱵᱤᱱ ᱟᱸᱡᱚᱢ ᱵᱟᱲᱟ ᱟᱠᱟᱜ ᱜᱮᱭᱟ ᱟᱨ ᱟᱺᱰᱤᱭᱟᱹ ᱨᱟᱭᱯᱩᱨ ᱠᱚ, ᱱᱚᱜ ᱱᱚᱛᱮᱱᱤᱡ ᱠᱟᱱᱟᱞᱮ ᱟᱞᱮ ᱫᱚ ᱟᱫᱚ ᱪᱟᱞᱟᱶ ᱚᱸᱛᱚᱨᱟ ᱫᱚ ᱢᱮᱛᱟᱭ ᱠᱟᱱᱟ, ᱛᱟᱦᱚᱞᱮ ᱯᱷᱳᱱ ᱢᱮ, ᱛᱟᱦᱚᱞᱮ ᱯᱷᱳᱱ ᱞᱮᱠ- ᱧᱮᱞ ᱜᱮ ᱤ ᱞᱟᱹᱭ ᱟᱹᱧ ᱢᱮ ᱛᱷᱟᱦᱚᱞᱮ ᱞᱟᱦᱟ ᱧᱚᱜ ᱨᱚ ᱨᱮ ᱪᱟᱞᱟᱣ ᱠᱚᱜᱼᱟ ᱱᱚᱸᱠᱟ ᱠᱟᱛᱮᱜ, ᱱᱤᱡᱟᱹ ᱟᱫᱚ ᱵᱟᱹᱵᱤᱱ ᱦᱮᱡ ᱵᱟᱲᱟ ᱠᱟᱱᱟ ᱨᱟᱭᱯᱩᱨ ᱥᱮ ᱵᱟᱝ?
ᱵᱟᱝ ᱵᱟᱝ ᱵᱟᱹᱞᱤᱧ ᱥᱮᱱ ᱟᱠᱟᱱᱟ ᱚᱱᱛᱮ ᱫᱚ, ᱟᱸᱡᱚᱢ ᱵᱟᱲᱟ ᱦᱩᱭ ᱭᱟᱠᱟᱱᱟ ᱛᱚᱵᱮ ᱥᱮᱱ ᱵᱟᱲᱟ ᱫᱚ ᱵᱟᱝ ᱦᱩᱭ ᱟᱠᱟᱱᱟ, ᱚᱱᱟ ᱵᱟᱸᱥ- ᱪᱮ ᱚᱱᱟ ᱥᱟᱹᱭᱤᱰ ᱦᱚᱞ ᱛᱚ ᱫᱚ ᱟᱫᱚ ᱥᱮᱱ ᱜᱮ ᱵᱟᱝ ᱟ, ᱠᱤ ᱡᱟᱹᱱᱤ ᱟᱫᱚ ᱠᱳᱱᱳ ᱫᱤᱱ ᱫᱚᱸᱞᱤᱧ ᱥᱮᱱᱚᱜ ᱜᱮᱭᱟ ᱥᱮ ᱵᱟᱝ ᱟ, ᱵᱟᱹᱞᱤᱧ ᱵᱟᱰᱟᱭᱟ?
ᱦᱤᱡᱩᱜ ᱵᱤᱱ ᱮᱠᱫᱚᱢ ᱦᱤᱡᱩᱜ ᱵᱤᱱ ᱜᱮ ᱱᱚᱛᱮ ᱟᱞᱮ ᱥᱤᱞᱫᱟᱹ ᱯᱟᱛᱟ, ᱱᱚᱰᱮ ᱥᱩᱨ ᱧᱚᱜ ᱜᱮᱭᱟ ᱞᱮ ᱟᱞᱮ ᱫᱚ ᱮᱠ ᱜᱷᱚᱱ-
ᱦᱮᱸ ᱥᱤᱞᱫᱟᱹ ᱯᱟᱛᱟ ᱫᱚᱞᱤᱧ ᱥᱮᱱ ᱟᱠᱟᱱᱟ, ᱠᱤᱱᱛᱩ ᱚᱱᱛᱮ ᱫᱚ ᱵᱟᱹᱞᱤᱧ ᱥᱮᱱ ᱟᱠᱟᱱᱟ᱾
ᱥᱤᱞᱫᱟᱹ ᱪᱤᱛᱟᱹ ᱠᱤᱛᱟᱹ ᱠᱟᱛᱮ ᱚᱱᱠᱟᱱ ᱠᱟᱛᱷᱟ ᱵᱤᱱ ᱞᱟᱹᱭ ᱮᱫᱟ, ᱥᱤᱞᱫᱟᱹ ᱯᱟᱛᱟ ᱟᱠᱟ ᱞᱮᱠᱟ ᱛᱮᱵᱤᱱ ᱪᱟᱞᱟᱣ ᱮᱱᱟ, ᱩᱰᱟᱹᱡ- ᱪᱟᱞᱟᱣᱮᱱᱟ ᱵᱤᱱ ᱨᱟᱭᱯᱩᱨ ᱵᱟᱹᱵᱤᱱ ᱞᱮᱵᱮᱫ ᱞᱮᱫᱼᱟ, ᱪᱮᱠᱟ ᱛᱮ ᱵᱤᱱ ᱩᱰᱟᱹᱣ ᱪᱟᱞᱟᱣᱮᱱᱟ ᱟᱹᱵᱤᱱ ᱫᱚ? ᱦᱮᱸᱦᱮᱸ! ᱚᱱᱟ ᱡᱷᱟᱲᱜᱮᱨᱟᱢ ᱥᱮᱫ ᱛᱮᱵᱤᱱ ᱪᱟᱞᱟᱣ ᱞᱮᱱᱟ, ᱟᱪᱪᱷᱟ ᱟᱪᱪᱷᱟ ᱡᱟᱭᱦᱩᱠ ᱥᱤᱞᱫᱟᱹ ᱯᱟᱛᱟ ᱨᱮ ᱞᱟᱹᱰ-
ᱚᱱᱠᱟᱛᱮ ᱪᱟᱞᱟᱣ ᱜᱟᱱᱚᱜᱼᱟ ᱛᱚ ᱚᱱᱟ ᱰᱟᱹᱦᱤ ᱡᱩᱜᱤ ᱛᱟᱨᱯᱚᱨ ᱚᱱᱟ ᱚᱱᱟ ᱵᱮᱞᱯᱟᱦᱟᱲᱤ ᱥᱮ ᱪᱮᱫ ᱠᱚ ᱢᱮᱱᱟᱜ ᱟᱠᱟᱫᱟ?
ᱦᱮᱸ ᱚᱱᱠᱟᱛᱮ ᱚᱱᱠᱟᱛᱮ ᱜᱟᱱᱚᱜᱼᱟ, ᱰᱟᱹᱦᱤ ᱡᱩᱲᱤ ᱞᱮᱠᱟ ᱛᱮᱦᱚᱸ ᱦᱮᱸ ᱟᱹᱞᱤᱧ ᱧᱮᱞ ᱟᱠᱟᱫᱟ ᱞᱟᱞᱜᱚᱲ ᱞᱤᱧ ᱪᱟᱞᱟᱜ ᱜᱮᱭᱟ ᱛᱚ ᱡᱚᱢᱮ ᱫᱤᱥ᱾ ᱦᱩᱸ, ᱞᱟᱞᱜᱚᱲ ᱠᱚᱦᱚᱸ, ᱞᱟᱞᱻ ᱞᱟᱞᱜᱚᱲ ᱞᱤᱧ ᱪᱟᱞᱟᱜ ᱜᱮᱭᱟ, ᱞᱟᱞᱜᱚᱲ ᱫᱚ ᱟᱹᱞᱤᱧ ᱫᱚ ᱞᱟᱦᱟ ᱫᱚ ᱡᱟᱦᱟᱸᱱᱟᱜ ᱛᱮᱜᱮ ᱡᱟᱦᱟᱸᱭ ᱠᱚᱣᱟᱜ ᱵᱟᱹᱭᱤᱠ ᱛᱮᱜᱮ ᱞᱤᱧ ᱪᱟᱞᱟᱜᱼᱟ, ᱵᱟᱠᱷᱟᱱ ᱫᱚ ᱚᱱᱟ ᱡᱟᱭᱦᱩ ᱚᱲᱟᱜ ᱨᱮᱱᱟᱜ ᱢᱤᱫᱴᱮᱡ ᱤᱥᱠᱩᱴᱤ ᱦᱮᱱᱟᱜᱼᱟ, ᱡᱟᱦᱟᱸ ᱞᱮᱠᱟ ᱚᱱᱟ ᱛᱮᱜᱮ ᱞᱤᱧ ᱪᱟᱞᱟᱜ ᱜᱮᱭᱟ ᱡᱮᱢᱚᱱ ᱛᱮᱞᱤᱧ ᱪᱟᱞᱟᱜ ᱜᱮᱭᱟ, ᱡᱮ ᱦᱤᱞᱚᱜ ᱫᱚᱨᱠᱟᱨ ᱛᱟᱦᱮᱸᱱ ᱠᱷᱟᱱ ᱪᱟᱞᱟᱜ ᱜᱮᱭᱟᱞᱤᱧ᱾ ᱚᱱᱛᱮ ᱫᱚ ᱯᱨᱟᱭ ᱜᱮᱞᱤᱧ ᱪᱟᱞᱟᱜ ᱮᱠᱞᱟᱲ ᱜᱚᱲ ᱥᱮᱫ ᱫᱚ, ᱟᱫᱚ ᱡᱷᱟᱲᱜᱮᱨᱟᱢ ᱫᱚ ᱯᱟᱨᱟᱭ ᱜᱮ, ᱟᱹᱞᱤᱧ ᱫᱚ ᱡᱷᱟᱲᱜᱮᱨᱟᱢ ᱫᱚ ᱮᱸᱛᱟᱨ ᱜᱮ ᱵᱟᱹᱞᱤᱧ ᱪᱟᱞᱟᱜ ᱠᱟᱱᱟ, ᱮᱸᱛᱟᱨ ᱜᱮ ᱱᱚᱰᱮ ᱵᱟᱹᱠᱩᱸᱲᱟ ᱞᱤᱧ ᱦᱮᱡ ᱟᱠᱟᱱ ᱛᱮ ᱵᱟᱹᱞᱤᱧ ᱪᱟᱞᱟᱜᱼᱟ, ᱵᱟᱠᱷᱟᱱ ᱡᱷᱟᱲᱜᱮᱨᱟᱢ ᱫᱚ ᱟᱹᱞᱤᱧ ᱫᱚ ᱞᱮᱛᱟᱲ ᱜᱮᱞᱤᱧ ᱪᱟᱞᱟᱜᱼᱟ ᱡᱟᱦᱟᱸᱱᱟᱜ ᱫᱚᱨᱠᱟᱨ ᱯᱟᱲᱟᱜᱼᱟ ᱡᱷᱟᱲᱜᱮᱨᱟᱢ, ᱡᱟᱦᱟᱸᱱᱟᱜ ᱜᱮ ᱡᱩᱨ ᱜᱮ ᱫᱟᱹᱲ ᱠᱷᱟᱱ? ᱟᱞᱮ ᱫᱚᱜ ᱵᱟᱹᱠᱩ ᱦᱮᱸ ᱟᱹᱫᱤᱵᱟᱹᱥᱤ ᱢᱟᱨᱠᱮᱴ ᱟᱹᱞᱤᱧ ᱫᱚ ᱚᱱᱛᱮ ᱢᱚᱞ ᱦᱚᱸᱞᱤᱧ ᱪᱟᱞᱟᱜ ᱜᱮᱭᱟ, ᱦᱟᱱᱛᱮ ᱞᱤᱧ, ᱟᱹᱞᱤᱧ ᱫᱚ ᱜᱚᱴᱟ ᱫᱷᱟᱨᱟ ᱜᱮᱞᱤᱧ ᱧᱮᱞ ᱠᱮᱜ ᱜᱮᱭᱟ᱾ ᱦᱮᱸ, ᱡᱟᱹᱭᱥᱮ ᱡᱟᱨᱠᱮᱴ ᱫᱚ ᱵᱟᱝᱼᱟ, ᱟᱹᱫᱤᱵᱟᱹᱥᱤ ᱢᱟᱨᱠᱮᱴ ᱫᱚ ᱵᱟᱝ ᱟ? ᱟᱫᱚ ᱦᱮᱸ ᱢᱟᱨᱠᱮᱴ ᱠᱚᱨᱮᱱᱟᱜ ᱫᱟᱢ ᱛᱚ ᱵᱟᱡᱟᱣ ᱠᱚᱫᱚ ᱚᱱᱟ ᱫᱚ ᱤᱭᱟᱹ ᱜᱮᱭᱟ, ᱢᱟᱱᱮ ᱡᱚᱛᱚ ᱜᱮ ᱡᱟᱹᱥᱛᱤ ᱡᱟᱥᱛᱤ ᱫᱟᱢ ᱠᱚ ᱞᱟᱹᱭᱟ, ᱦᱮᱸ ᱟᱫᱚ ᱩᱱᱟᱹᱜ ᱜᱷᱤᱪ ᱡᱮᱛᱮ ᱦᱚᱲᱟᱜ ᱫᱚ ᱵᱟᱝ ᱠᱟᱱᱟ, ᱚᱱᱟ ᱫᱚ ᱢᱟᱨᱠ ᱤᱭᱟᱹ ᱠᱚᱨᱮ ᱥᱚᱯᱤᱝ ᱢᱚᱞ ᱠᱚᱨᱮ ᱡᱟᱦᱟᱸᱱᱟᱜ ᱠᱚ ᱚᱱᱠᱟᱱᱟᱜ ᱠᱚᱪᱚ ᱞᱤᱧ ᱧᱮᱞᱟ ᱦᱮᱸ? ᱦᱟᱫᱚ ᱵᱟᱠᱷᱟᱱ ᱡᱚᱢ ᱡᱮᱢᱚᱱ ᱢᱤᱫᱴᱮᱱ ᱞᱟᱸᱫᱟ ᱵᱩᱡᱷᱟᱹᱣ ᱢᱟᱱᱮ ᱞᱟᱸᱫᱟ ᱢᱤᱫᱴᱮᱱ ᱡᱤᱱᱤᱥ ᱟᱞᱤᱧ ᱡᱮᱢᱚᱱ ᱱᱚᱸᱰᱮ ᱵᱟᱸᱠᱩᱲᱟ ᱨᱮ ᱢᱤᱫᱴᱮᱱ ᱡᱟᱦᱟᱸ ᱨᱮ ᱦᱮᱱᱟᱜ ᱞᱤᱧᱟ ᱱᱤᱛᱚ ᱱᱦᱟᱜ ᱠᱷᱟᱱ ᱢᱤᱫᱴᱮᱱ ᱜᱤᱫᱽᱨᱟᱹ ᱟᱞᱮ ᱨᱮᱱ ᱜᱟᱛᱮ ᱜᱤᱫᱽᱨᱟᱹ ᱜᱮ ᱛᱟᱦᱮᱱᱟᱭ ᱛᱟᱦᱞᱮ ᱩᱱᱤ ᱮᱸ ᱩᱱᱤ ᱮᱸ ᱩᱱᱤ ᱱᱚᱸᱰᱮ ᱪᱮᱫ ᱠᱚ ᱞᱟᱹᱭᱟ ᱩᱱᱤ ᱫᱚ ᱢᱮᱱᱟᱭ ᱜᱮᱭᱟ ᱠᱤᱪᱷᱩ ᱫᱤᱱ ᱢᱟᱲᱟᱝ ᱠᱷᱚᱱᱟᱜ᱾ ᱛᱟᱦᱚᱞᱮ ᱟᱫᱚ ᱟᱹᱞᱤᱧ ᱞᱤᱧ ᱦᱮᱡ ᱠᱟᱱᱟ ᱛᱯᱚᱨ ᱞᱤᱧ ᱯᱷᱳᱱ ᱠᱟᱫᱮᱭᱟ ᱟᱫᱚ ᱢᱤᱫ ᱫᱤᱱ ᱜᱚᱞᱯᱚ ᱜᱚᱞᱯᱚ ᱨᱟᱠᱟᱵ ᱮᱱᱟ ᱟᱫᱚ ᱢᱤᱫ ᱴᱨᱮᱱᱰ ᱵᱚᱞᱮ ᱢᱤᱫᱴᱮᱱ ᱥᱚᱢᱵᱚᱞ ᱦᱮᱱᱟᱜᱼᱟ᱾ ᱟᱫᱚᱭ ᱞᱟᱹᱭᱫᱟᱭ ᱞᱟᱹᱭᱫᱟᱭ ᱴᱨᱮᱱᱰ ᱴᱨᱮᱱᱰ ᱢᱟᱱᱮ ᱢᱳᱞ ᱨᱮᱱᱟᱜ ᱧᱩᱛᱩᱢ ᱴᱨᱮᱱᱰ ᱦᱮᱸ, ᱟᱫᱚ ᱞᱟᱹᱭ ᱫᱟᱭ ᱚᱱᱟ ᱦᱮᱸ ᱟᱫᱚ ᱞᱟᱹᱭᱫᱟ ᱚᱱᱟ ᱢᱚᱞ ᱨᱮᱞᱤᱧ ᱵᱚᱞᱚᱭᱮᱱᱟ ᱟᱫᱚᱞ ᱞᱟᱹᱭᱫᱟ ᱠᱩᱲᱤ ᱦᱟᱡᱟᱨ ᱴᱟᱠᱟ ᱢᱤᱫᱴᱮᱱ ᱡᱟᱢᱟ ᱨᱮᱱᱟᱜ ᱫᱟᱢ, ᱟᱫᱚ ᱡᱟ ᱞᱤᱧ ᱞᱟᱸᱫᱟ ᱭᱮᱫᱟ ᱥᱟᱨᱟ ᱫᱤᱱ ᱚᱱᱟ ᱞᱟᱹᱭ ᱟᱡᱚᱢ ᱠᱟᱛᱮ᱾ ᱟᱫᱚᱧ ᱟᱫᱚ ᱞᱤᱧ ᱢᱮᱛᱟᱭ ᱠᱟᱱᱟ ᱵᱟᱵᱤᱱ ᱵᱟᱢ ᱦᱚᱨᱚᱜ ᱠᱟᱛᱮᱫ ᱵᱟᱢ ᱧᱮᱞ ᱞᱮᱫᱟ ᱠᱟᱹᱴᱤᱡ ᱚᱱᱛᱮ ᱤᱭᱟᱹ ᱨᱮ ᱤᱫᱤ ᱠᱟᱛᱮ ᱟᱫᱚ ᱞᱟᱹᱭ ᱫᱟ ᱟᱨ ᱪᱤᱠᱟᱹᱛᱮᱢ᱾ ᱪᱤᱠᱟᱹᱛᱮᱢ ᱞᱟᱹᱭᱟᱫᱟ ᱪᱤᱠᱟᱹᱛᱮᱢ ᱧᱮᱟ ᱞᱟᱹᱭᱫᱟᱭ ᱞᱟᱹᱭᱫᱟᱭ ᱧᱮᱞ ᱜᱮ ᱪᱤᱠᱟᱹᱛᱮ ᱧᱮᱞᱟ ᱞᱟᱹᱭᱫᱟᱭ ᱞᱟᱹᱭᱫᱟᱭ ᱱᱤᱡᱮ ᱵᱚᱛᱚᱨ ᱜᱮ ᱵᱩᱡᱷᱟᱹᱜ ᱠᱟᱱᱟ ᱚᱱᱟ ᱡᱟᱢᱟ ᱡᱚᱴᱮᱫ ᱥᱩᱫᱷ ᱡᱟᱦᱟᱸᱭ ᱠᱚ ᱩᱱᱠᱩ ᱠᱚ ᱤᱭᱟᱹ ᱠᱚ ᱢᱮᱱᱟᱜ ᱠᱚ ᱩᱱᱠᱩ ᱧᱮᱞ ᱛᱮᱜᱮ ᱠᱚ ᱞᱟᱹᱭᱟ ᱮᱭ ᱡᱟᱢᱟ ᱫᱚ ᱟᱢ ᱫᱚ ᱟᱞᱚᱢ ᱡᱚᱢᱮᱫᱼᱟ ᱱᱚᱣᱟ ᱫᱚ᱾ ᱟᱢ ᱡᱚᱴᱮᱫ ᱞᱟᱭᱮᱠ ᱦᱚᱸ ᱵᱟᱝ ᱠᱟᱱᱟ ᱟᱢᱟᱜ ᱫᱷᱩᱲᱤ ᱦᱚᱸ ᱟᱞᱚᱢ ᱞᱟᱴᱷᱟᱭᱟ ᱱᱚᱣᱟ ᱨᱮ᱾ ᱤᱱᱟᱹ ᱠᱩ ᱤᱱᱟᱹ ᱢᱤᱴᱮᱜ
ᱪᱮᱫ ᱞᱟᱹᱜᱤᱫ ᱠᱚ ᱫᱚᱦᱚ ᱠᱟᱫᱟ ᱡᱩᱫᱤ ᱵᱟᱠᱚ ᱧᱮᱞ ᱦᱚᱪᱚᱣᱟᱜ?
ᱠᱩᱲᱤ ᱪᱟᱨ ᱴᱟᱠᱟ ᱫᱟᱢ ᱟᱫᱚᱧ ᱢᱮᱛᱟᱭ ᱠᱟᱱᱟ ᱟᱨ ᱢᱤᱫ ᱫᱤᱱᱞᱟᱝ ᱵᱚᱞᱱᱟ ᱱᱚᱣᱟ ᱢᱚᱞ ᱞᱟᱝ ᱵᱚᱞᱱᱟ ᱠᱩᱲᱤ ᱦᱚᱡᱟᱨ ᱴᱟᱠᱟ ᱫᱟᱢ ᱟᱫᱚ ᱟᱞᱤᱧ ᱢᱤᱫ ᱫᱤᱧ ᱵᱚᱞᱚ ᱞᱮᱱ ᱜᱮ ᱯᱳᱨᱮ ᱟᱫᱚ ᱟᱞᱤᱧ ᱫᱚ ᱚᱱᱠᱟᱜ ᱠᱤᱪᱷᱩ ᱫᱚ ᱵᱟᱞᱤᱧ ᱧᱮᱞᱟ᱾ ᱟᱹᱞᱤᱧ ᱫᱚ ᱡᱟᱦᱟᱸ ᱫᱚᱨᱠᱟᱨ ᱛᱟᱞᱤᱧ ᱚᱱᱟᱞᱤᱧ ᱧᱮᱞ ᱵᱟᱲᱟ ᱠᱮᱫᱟ ᱚᱱᱠᱟᱱᱟᱜ ᱠᱩᱥᱤᱪᱩᱨ ᱡᱤᱱᱤᱥ ᱵᱟᱞᱤᱧ ᱧᱟᱢ ᱞᱮᱫᱟ ᱟᱫᱚᱞᱤᱧ ᱦᱮᱡ ᱮᱱᱟ᱾ ᱟᱨᱚ ᱟᱫᱚ ᱜᱟᱯᱟᱞᱤᱧ ᱟᱨᱚ ᱞᱤᱧ ᱫᱟᱲᱟᱱᱞᱤᱧ ᱪᱟᱞᱟᱜ ᱟᱨᱚᱧ ᱞᱟᱹᱭ ᱟᱠᱟᱫᱮᱭᱟ ᱢᱚᱞ ᱟᱫᱚ ᱱᱟᱦᱟᱜ ᱟᱫᱚ, ᱦᱮᱸ ᱢᱚᱞ ᱞᱤᱧ ᱪᱟᱞᱟᱜᱼᱟ ᱟᱨ ᱩᱱᱤ ᱢᱚᱞ ᱞᱤᱧ ᱪᱟᱞᱟᱜ ᱠᱷᱟᱱ ᱢᱤᱫᱴᱮᱱ ᱦᱚ ᱜᱤᱫᱽᱨᱟᱹᱭ ᱞᱟᱹᱭ ᱠᱮᱫᱟ ᱾ ᱵᱟᱝ ᱵᱟᱝ ᱡᱷᱟᱲᱨᱟᱢ ᱫᱚ ᱱᱤᱛᱜ ᱫᱚ ᱵᱟᱠᱩᱲᱟ ᱨᱮ ᱢᱮᱱᱟᱜ ᱞᱤᱧᱟ ᱛᱚ ᱯᱩᱨᱟᱹ ᱚᱯᱟᱨ ᱵᱟᱸᱠᱩᱲᱟ ᱨᱮ ᱛᱟᱦᱞᱮ ᱱᱚᱰᱮ ᱜᱮ ᱥᱩ ᱱᱚᱰᱮ ᱠᱷᱚᱱᱟᱜ ᱱᱚᱰᱮ ᱜᱮ ᱟᱫᱚ, ᱱᱚᱰᱮ ᱜᱮ ᱵᱟᱡᱟᱨ ᱠᱚ ᱦᱚᱸ᱾
ᱚᱪᱷᱟ᱾
ᱟᱫᱚ ᱱᱚᱰᱮ ᱜᱮᱞᱤᱧ ᱪᱟᱞᱟᱜ ᱟᱫᱚ ᱠᱤᱪᱷᱩ ᱫᱤᱱ ᱱᱚᱸᱰᱮ ᱡᱮᱦᱛᱩ ᱢᱮᱱᱟᱜ ᱞᱤᱧᱟ ᱱᱚᱰᱮ ᱚᱱᱟ ᱠᱷᱟᱹᱛᱤᱨ ᱟᱞᱮ ᱫᱚ ᱛᱟᱞᱟᱢᱟᱞᱟ ᱨᱮ ᱟᱞᱮ ᱫᱚ ᱱᱚᱛᱮ ᱮᱸ ᱵᱟᱸᱠᱩᱲᱟ ᱡᱚᱛᱚ ᱴᱩ ᱰᱮᱨ ᱥᱟᱺᱜᱤᱧᱟ ᱡᱷᱟᱲᱜᱮᱨᱟᱢ ᱦᱚᱸ ᱩᱱᱟᱹᱜ ᱥᱟᱺᱜᱤᱧᱟ ᱟᱞᱮ ᱴᱷᱮ ᱟᱞᱮ ᱴᱷᱮᱱ ᱠᱷᱚᱱ ᱫᱚ᱾ ᱦᱮᱸ, ᱥᱮᱢ -ᱥᱮᱢ ᱡᱟᱭᱜᱟ ᱨᱮ ᱦᱮᱱᱟᱜ ᱞᱮᱭᱟ ᱮᱠᱫᱚᱢ ᱢᱤᱰᱤᱞ ᱡᱟᱭᱜᱟ ᱨᱮ᱾ ᱵᱩᱡᱷ ᱦᱮᱸ ᱟᱞᱮ ᱫᱚ ᱜᱚᱴᱟ ᱥᱮᱫ ᱜᱮ, ᱛᱟᱦᱞᱮ ᱡᱷᱟᱲᱜᱨᱟᱢ ᱫᱚ ᱟᱯᱮ ᱫᱚ ᱦᱤᱡᱩᱜ ᱜᱮᱭᱟᱯᱮ ᱵᱟᱝ?
ᱦᱮᱸ ᱦᱮᱸ ᱦᱮᱸ ᱪᱟᱞᱟᱜ ᱜᱮᱭᱟᱞᱮ᱾
ᱡᱟᱦᱟᱱᱟᱜ ᱫᱚᱨᱠᱟᱨ ᱠᱚᱨᱮ ᱪᱟᱞᱟᱣ ᱵᱟᱲᱟ ᱦᱩᱭᱩᱜ ᱜᱮᱭᱟ ᱡᱷᱟᱲᱜᱨᱟᱢ ᱫᱚ ᱟᱨ ᱥᱩᱨ ᱜᱫᱚᱞᱮ᱾
ᱦᱮᱸ ᱤᱠᱫᱚᱢ ᱮᱠᱫᱚᱢ ᱚᱱᱟ ᱜᱮᱛᱚ ᱞᱤᱧ ᱞᱟᱹᱭ ᱫᱟ ᱟᱯᱮ ᱫᱚ ᱡᱷᱟᱲᱜᱨᱟᱢ ᱜᱮ ᱵᱟᱝ ᱡᱟᱦᱟᱱᱟᱜ ᱵᱮᱥᱤᱨ ᱵᱷᱟᱜᱽ ᱜᱮ ᱡᱷᱟᱲᱜᱮᱨᱟᱢ᱾
ᱛᱟᱦᱞᱮ ᱟᱫᱚ ᱚᱠᱟᱨᱮ ᱜᱚ ᱚᱠᱟᱨᱮ ᱵᱤᱱ ᱵᱷᱚᱨᱛᱤᱜᱼᱟ, ᱛᱟᱦᱚᱞᱮ ᱱᱚᱰᱮ ᱤᱭᱟᱹ ᱨᱮ ᱪᱮᱫ ᱠᱚ ᱞᱟᱹᱭᱟ ᱚᱠᱟᱨᱮ ᱢᱮᱫᱱᱤᱯᱩᱨ ᱨᱮᱜᱮ ᱮᱢ ᱮᱥ ᱥᱤ ᱵᱤᱱ ᱠᱚᱨᱟᱣᱟ ᱥᱮ ᱚᱠᱟᱨᱮᱵᱤᱱ ᱠᱚᱨᱟᱣᱟ ᱾
ᱦᱮᱸ ᱦᱮᱸ ᱱᱚᱰᱮ ᱤᱭᱩᱱᱤᱵᱷᱟᱨᱥᱤᱴᱤ ᱵᱤᱫᱽᱫᱟᱥᱟᱜᱚᱨ᱾
ᱡᱟᱭᱦᱳᱠ ᱵᱷᱟᱹᱜᱤ ᱡᱩᱛ ᱨᱮᱡᱟᱞᱴ ᱠᱚ ᱵᱷᱟᱹᱜᱤ ᱠᱚᱨᱟᱣ ᱵᱤᱱ ᱟᱨ ᱡᱮᱢᱚᱱ ᱟᱵᱚ ᱥᱟᱱᱛᱟᱲ ᱦᱚᱲ ᱦᱚᱯᱚᱱ ᱡᱚᱛᱚ ᱦᱚᱲᱜᱮ ᱠᱟᱹᱴᱤᱡ ᱡᱚᱛᱚ ᱦᱚᱲᱜᱮ ᱵᱮᱥᱤᱜ ᱜᱮ ᱛᱟᱭᱚᱢ ᱨᱮ ᱢᱮᱱᱟᱜ ᱠᱚᱣᱟ, ᱟᱹᱵᱤᱱ ᱩᱸ ᱥᱟᱱ ᱫᱟᱲᱮᱭᱟᱜ ᱢᱟ ᱥᱮ ᱞᱟᱦᱟ ᱥᱮᱫ ᱠᱟᱹᱴᱤᱡ ᱱᱚᱝᱠᱟ ᱠᱟᱛᱮᱜ ᱢᱟᱱᱮ ᱡᱚᱛᱚ ᱦᱚᱲ ᱡᱩᱫᱤ ᱠᱟᱹᱴᱤᱡ ᱠᱟᱹᱴᱤᱡ ᱚᱱᱠᱟ ᱠᱟᱛᱮ ᱞᱟᱦᱟ ᱥᱮᱫ ᱵᱚᱱ ᱪᱟᱹᱠᱨᱤ ᱠᱚᱦᱚᱸ ᱡᱟᱦᱱᱟᱜ ᱪᱟᱹᱠᱨᱤ ᱵᱟᱝ ᱨᱮᱦᱚᱸ ᱡᱟᱦᱟᱸ ᱠᱚ ᱵᱮᱵᱥᱟᱭᱟ ᱵᱮᱵᱥᱟ ᱠᱚᱦᱚᱸ ᱵᱟᱝ ᱵᱟᱹᱲᱤᱡᱜᱼᱟ, ᱟᱫᱚ ᱵᱮᱵᱽᱥᱟ ᱠᱚᱨᱮ ᱫᱚ ᱟᱵᱚ ᱫᱚ ᱥᱟᱱᱛᱟᱲ ᱫᱚ ᱫᱷᱳᱨᱡᱚ ᱵᱟᱹᱱᱩᱜ ᱛᱟᱵᱱᱟ ᱧᱮᱞ ᱵᱤᱱ ᱟᱵᱤᱱ ᱡᱩᱫᱤ ᱠᱳᱠᱟᱛᱟ ᱠᱚᱵᱤᱱ ᱪᱟᱞᱟᱣ ᱵᱟᱲᱟ ᱟᱹᱵᱤᱱ ᱧᱮᱞ ᱵᱤᱱ ᱫᱷᱚᱨᱢᱚᱥᱟᱞᱟ ᱠᱚᱨᱮ ᱵᱮᱥᱤᱨ ᱵᱷᱟᱜ ᱜᱮ ᱫᱚᱠᱟᱱ ᱡᱟᱦᱟᱱᱟᱜ ᱨᱮᱜᱮ᱾ ᱛᱩᱲᱩᱠ ᱮᱢᱚᱱ ᱡᱟᱹᱛ ᱠᱟᱱᱟ ᱠᱚ ᱡᱟᱦᱟᱸ ᱫᱚ ᱩᱱᱠᱩ ᱫᱷᱳᱨᱡᱚ ᱡᱤᱱᱤᱥ ᱴᱟᱜ ᱫᱚ ᱵᱤᱥᱟᱞ ᱛᱟᱠᱚ ᱩᱱᱠᱩ ᱵᱚᱲᱚ ᱵᱚᱲᱚ ᱵᱟᱡᱟᱨ ᱠᱚᱨᱮ ᱟᱹᱵᱤᱱ ᱧᱮᱞ ᱵᱤᱱ ᱡᱷᱚᱛᱚ ᱴᱩᱠᱩ ᱵᱟᱡᱟᱨ ᱦᱮᱱᱟᱜᱼᱟ ᱟᱵᱚ ᱥᱟᱱᱛᱟᱲ ᱦᱮᱱᱟᱜ ᱥᱮ ᱵᱟᱹᱱᱩᱜ ᱵᱚᱱᱟ, ᱠᱤᱱᱛᱩ ᱫᱤᱠᱩ ᱦᱮᱱᱟᱜ ᱠᱚᱣᱟ ᱥᱮ ᱵᱟᱹᱱᱩᱜ ᱠᱚᱣᱟ ᱩᱱᱟᱜ ᱮᱥᱴᱨᱟᱜᱮᱞ ᱠᱟᱛᱮᱜ ᱠᱤᱱᱛᱩ ᱛᱩᱲᱩᱠ ᱫᱚ ᱵᱤᱥᱟᱞ ᱮᱥᱴᱨᱟᱜᱮᱞ ᱠᱟᱛᱮ ᱠᱚ ᱛᱟᱦᱮᱸ ᱫᱟᱲᱮᱭᱟᱜᱼᱟ ᱵᱚᱲᱚ ᱵᱚᱲᱚ ᱵᱟᱡᱟᱨ ᱠᱚᱨᱮ᱾ ᱩᱱᱠᱩ ᱯᱳᱞᱳ ᱨᱮᱠᱚ ᱫᱚᱠᱷᱚᱞᱚᱜᱼᱟ ᱮᱠᱫᱚᱢ ᱩᱱᱠᱩ ᱯᱩᱨᱟᱹ ᱠᱚ ᱫᱚᱠᱷᱚᱞ ᱠᱟᱜᱼᱟ ᱛᱟᱦᱚᱞᱮ ᱚᱱᱟ ᱠᱚ ᱧᱮᱞ ᱠᱟᱛᱮ ᱞᱟᱹᱭᱫᱟ ᱟᱵᱤᱱ ᱫᱚᱸ ᱡᱟᱦᱟᱸ ᱞᱮᱠᱟ ᱜᱮ ᱢᱤᱫᱴᱮᱱ, ᱯᱚᱫᱽ ᱡᱟᱦᱟᱸ ᱞᱮᱠᱟ ᱜᱮ ᱦᱟᱢᱮᱴ ᱨᱮᱱᱟᱜ ᱪᱮᱥᱴᱟᱭ ᱵᱤᱱ ᱨᱤᱠᱟᱹᱭ ᱵᱤᱱ ᱡᱮ ᱡᱟᱦᱟᱸ ᱞᱮᱠᱟ ᱠᱟᱛᱮᱜ ᱢᱤᱫᱴᱮᱱ ᱯᱚᱫ ᱨᱮ ᱟᱵᱤᱱ ᱵᱤᱱ ᱛᱟᱦᱮᱱ ᱢᱟ᱾
ᱦᱮᱸ ᱦᱮᱸ ᱦᱮᱸ ᱦᱮᱸ ᱦᱮᱸᱻ ᱮᱠᱫᱚᱢ ᱮᱠᱫᱚᱢ ᱾ ᱟᱫᱚ ᱛᱟᱦᱞᱮ ᱟᱵᱤᱱ ᱟᱵᱤᱱ ᱫᱚ ᱪᱮᱫ ᱛᱮᱵᱤᱱ ᱚᱞᱚᱜ ᱠᱟᱱᱟ?
ᱱᱤᱛᱚᱜ ᱫᱚ ᱟᱹᱞᱤᱧ ᱫᱚ ᱟᱹᱻ ᱵᱟᱞᱤᱧ ᱧᱚᱜ ᱠᱟᱱᱟ ᱾ ᱠᱚᱞᱮᱡᱽ ᱠᱚ ᱠᱚᱢᱯᱞᱤᱴ ᱠᱟᱤᱛ ᱫᱚ ᱚᱱᱠᱟ ᱜᱮ ᱦᱟᱜ ᱟᱫᱚ ᱵᱟᱧᱞᱤᱧ ᱠᱚᱟᱨᱟᱣ ᱮᱫ-ᱟ ᱟᱫᱚ ᱟᱹᱞᱤᱧ ᱞᱤᱧ ᱢᱚᱱᱮᱭᱮᱜ-ᱟ ᱠᱤᱷᱩ ᱠᱤᱪᱷᱩ ᱵᱷᱮᱜᱟᱨ ᱡᱤᱱᱤᱥ ᱠᱚᱨᱟᱣᱱᱟᱜ ᱟᱫᱚ ᱚᱱᱠᱟᱱᱟᱜ ᱵᱷᱮᱜᱟᱨ ᱡᱤᱱᱤᱥ ᱱᱟᱜ ᱠᱟᱹᱴᱤᱡ ᱛᱮᱦᱧ ᱞᱤᱧ ᱫᱤᱥᱟᱹ ᱞᱮᱫᱼᱟ ᱡᱮ ᱢᱤᱫᱴ ᱫᱟᱫᱟ ᱦᱚᱲ ᱞᱤᱧ ᱯᱷᱳᱱᱟᱭᱟ ᱟᱨ ᱦᱚᱸ ᱞᱤᱧ ᱦᱤᱲᱤᱧ ᱠᱮᱜ-ᱟ ᱧᱮᱞᱮ ᱟᱹᱵᱤᱱ ᱥᱟᱶ ᱜᱚᱞᱯᱷᱚ ᱜᱚᱞᱯᱷᱚ ᱛᱮᱞᱤᱧ ᱫᱤᱥᱟᱹ ᱠᱮᱼᱟ ᱾ ᱡᱮ ᱩᱱᱤ ᱢᱤᱫᱴᱮᱱ ᱠᱷᱚᱵᱚᱨ ᱦᱟᱛᱟᱣ ᱞᱤᱧ ᱢᱮᱱ ᱟᱠᱟᱫᱮᱭᱟ ᱡᱮ ᱫᱩᱨᱜᱟᱯᱩᱨ ᱨᱮ ᱢᱤᱫᱴᱮᱱ ᱡᱤᱱᱤᱥ ᱢᱟᱱᱮ ᱡᱟᱦᱟᱸ ᱫᱚ ᱢᱤᱫᱴᱮᱱ ᱠᱚᱢᱯᱤᱭᱩᱴᱟᱨ ᱨᱮᱱᱟᱜ ᱢᱤᱫ ᱡᱤᱱᱤᱥ ᱞᱤᱧ ᱠᱚᱨᱟᱣ ᱞᱟᱹᱜᱤᱫ ᱦᱮᱸ ᱾ ᱟᱫᱚ ᱩᱱᱤᱤᱭ ᱞᱟᱹᱭ ᱠᱟ ᱡᱮ ᱠᱚᱢᱯᱤᱭᱩᱴᱟᱨ ᱨᱮᱱᱟᱜ ᱚᱱᱟ ᱢᱤᱫᱴᱟᱝ ᱡᱤᱱᱤᱥ ᱠᱚᱟᱣ ᱢᱮ ᱫᱩᱨᱜᱟᱯᱩᱨ ᱱᱚᱣᱟ ᱠᱚᱨᱮᱜ ᱫᱚ ᱵᱟᱹᱱᱩᱜᱼᱟ ᱱᱚᱣᱟ ᱠᱚᱨᱮᱜ ᱟᱵᱚ ᱥᱩᱨ ᱠᱚᱨᱮ ᱫᱚ ᱵᱟᱹᱱᱩᱜ ᱵᱟᱸᱠᱩᱲᱟ ᱠᱚᱨᱮ ᱦᱚᱸ ᱵᱟᱹᱱᱩᱜᱼᱟ ᱫᱩᱨᱜᱟᱯᱩᱨ ᱵᱟᱠᱷᱟᱱ ᱠᱳᱞᱠᱟᱛᱟ ᱟᱥᱟᱱᱥᱚᱞ ᱚᱱᱟ ᱠᱚ ᱡᱟᱭᱜᱟ ᱨᱮ ᱢᱮᱱᱟᱜ ᱞᱟ ᱟᱫᱚ ᱚᱱᱟ ᱜᱮᱞᱤᱧ ᱧᱮᱞ ᱮᱫᱟ ᱡᱩᱫᱤ ᱫᱩᱨᱜᱟᱯᱩᱨ ᱞᱤᱧ ᱧᱟᱢᱟ ᱫᱩᱨᱜᱟᱯᱩᱨ ᱜᱮ ᱵᱷᱟᱜᱤᱜᱼᱟ ᱪᱮᱫᱟᱜ ᱥᱮ ᱫᱩᱨᱜᱟᱯᱩᱨ ᱫᱚ ᱥᱩᱨ ᱨᱮᱦᱚᱸ ᱠᱟᱱᱟ ᱟᱨ ᱟᱥᱟᱱᱥᱳᱞ ᱠᱚᱞᱠᱟᱛᱟ ᱫᱚ ᱱᱚᱛᱮ ᱫᱚ ᱠᱳᱞᱠᱟᱛᱟ ᱡᱮᱚᱱ ᱢᱤᱫᱴᱮᱡ ᱵᱷᱟᱲᱟ ᱚᱲᱟᱜ ᱨᱮ ᱛᱟᱦᱮᱸ ᱠᱚᱛᱮ ᱜᱮᱱ ᱫᱚ ᱴᱟᱠᱟ ᱢᱤᱫ ᱠᱟᱛᱷᱟ ᱨᱮᱫᱚ ᱦᱮᱸ ᱛᱟᱦᱞᱮ ᱚᱲᱟᱜ ᱠᱚ ᱛᱟᱦᱮᱸᱱ ᱨᱮᱦᱚᱸ ᱮᱴᱠᱮ-ᱴᱚᱬᱮ ᱦᱩᱭᱩᱜᱼᱟ ᱛᱟᱦᱞᱮ ᱢᱟᱱᱮ ᱡᱚᱛᱚ ᱜᱮ ᱵᱟᱹᱲᱛᱤᱜᱼᱟ ᱡᱮᱢᱚᱱ ᱢᱤᱫᱴᱮᱱ ᱢᱤᱫᱴᱜ ᱟᱞᱮ ᱯᱟᱥᱮ ᱨᱮ ᱟᱛᱩ ᱨᱮ ᱜᱤᱫᱽᱨᱟᱹ ᱠᱟᱱᱟ ᱢᱟᱱᱮ ᱢᱤᱫᱴᱮᱱ ᱩᱱᱤ ᱫᱚ ᱟᱹᱞᱤᱧ ᱫᱚ ᱢᱟᱱᱮ ᱵᱚᱭᱦᱟ ᱥᱟᱹᱜᱟᱹᱭ ᱞᱮᱠᱟ ᱟᱫᱚ ᱩᱱᱤ ᱫᱚ ᱩᱱᱤ ᱡᱮᱢᱚᱱ ᱢᱮᱱᱟᱭᱟ ᱩᱱᱤ ᱫᱚ ᱢᱤᱫᱴᱮᱱ ᱤᱭᱟᱹ ᱢᱮᱰᱤᱠᱮᱞ ᱤᱥᱴᱩᱰᱮᱸᱱᱴ ᱢᱟᱱᱮ ᱢᱮᱰᱤᱠᱮᱞ ᱤᱭ ᱞᱟᱭᱤᱱ ᱨᱮ ᱯᱟᱲᱦᱟᱜ ᱠᱟᱱᱟ ᱾ ᱟᱫᱚ ᱩᱱᱤ ᱩᱱᱤ ᱵᱟᱝᱢᱟ ᱚᱱᱟ ᱞᱟᱹᱭᱤᱱ ᱤᱭᱟᱹ ᱪᱮᱫ ᱠᱚ ᱞᱟᱹᱭᱟ ᱩᱱᱤ ᱫᱚ ᱞᱟᱹᱭᱮᱫᱟᱭ ᱡᱮ ᱱᱤᱛᱚᱜ ᱫᱚ ᱩᱱᱤ ᱫᱚ ᱢᱟᱱᱮ ᱵᱟᱭ ᱯᱟᱲᱦᱟᱣ ᱫᱟᱲᱮᱭᱟᱜ ᱠᱟᱱᱟᱭ ᱞᱟᱹᱭᱮᱫᱟᱭ ᱢᱟᱱᱮ ᱵᱟᱭ ᱯᱟᱲᱦᱟᱣ ᱫᱟᱲᱮᱭᱟᱜ ᱱᱤᱠᱟᱹ ᱠᱚᱱ ᱛᱮ ᱢᱟᱱᱮ ᱞᱟᱹᱭᱟᱭᱟ ᱤᱝᱞᱤᱥ ᱫᱚ ᱠᱟᱹᱴᱤᱡᱤᱡ ᱮ ᱵᱟᱲᱟᱭᱟ ᱥᱟᱶᱛᱮ ᱡᱟᱦᱟᱸ ᱚᱝᱠᱚ ᱠᱚ ᱞᱟᱹᱭᱮᱫᱼᱟ ᱡᱮ ᱱᱩᱱ ᱫᱤᱱ ᱤᱞᱮᱵᱷᱮᱱ ᱴᱩᱭᱮᱞ ᱵᱟᱹᱜᱤ ᱠᱟᱛᱮ ᱤᱞᱮᱵᱷᱮᱱ ᱴᱩᱭᱮᱞᱵᱷ ᱨᱮ ᱢᱟᱱᱮ ᱡᱟᱦᱟᱸ ᱫᱚ ᱟᱨᱴᱥ ᱛᱮ ᱯᱟᱲᱦᱟᱣ ᱠᱟᱛᱮ ᱠᱚᱞᱮᱡᱽ ᱮ ᱠᱚᱢᱯᱤᱞᱤᱴ ᱠᱟᱜᱼᱟ ᱥᱟᱱᱛᱟᱞᱤ ᱛᱮ ᱾ ᱦᱮᱸ ᱱᱤᱛᱚᱜ ᱠᱚ ᱵᱷᱚᱨᱛᱤ ᱟᱠᱟᱫᱮᱭᱟ ᱤᱝᱞᱤᱥ ᱤᱝᱞᱤᱥ ᱫᱩ ᱞᱟᱹᱭ ᱫᱟ ᱡᱟᱦᱟᱸ ᱞᱮᱠᱟ ᱠᱟᱹᱛᱤᱡ ᱠᱟᱹᱴᱤᱡᱧ ᱵᱟᱲᱟᱭᱟ ᱠᱤᱱᱛᱩ ᱚᱝᱠᱚ ᱫᱚ ᱞᱟᱹᱭ ᱮᱫ-ᱟᱭ ᱪᱮᱫ ᱦᱚᱸ ᱵᱟᱹᱧ ᱜᱟᱱ ᱫᱟᱲᱭᱟᱜ ᱠᱟᱱᱟ ᱾ ᱡᱟᱛᱮ ᱪᱮᱥᱴᱟᱭᱮᱫᱟᱹᱧ ᱤᱧ ᱪᱮᱥᱴᱟᱭ ᱫᱟᱹᱧ ᱠᱚᱨᱟᱣ ᱤᱧ ᱠᱚᱨᱟᱣ ᱤᱧ ᱟᱫᱚᱧ ᱢᱮᱛᱟᱭ ᱠᱟᱱᱟ ᱯᱨᱟᱭᱵᱷᱮᱴ ᱠᱚ ᱛᱟᱦᱚᱞᱮ ᱯᱨᱟᱭᱵᱷᱮᱴ ᱡᱟᱥᱴᱟᱨ ᱥᱩᱫᱩ ᱢᱤᱛᱟᱹᱧᱟ ᱡᱮ ᱟᱢ ᱫᱚ ᱟᱚᱢ ᱦᱤᱡᱼᱟ ᱯᱨᱟᱭᱵᱷᱮᱴ ᱡᱩᱫᱤ ᱾ ᱚᱱᱠᱟ ᱚᱝᱠᱚ ᱞᱮᱭᱫᱟ ᱚᱱᱠᱟᱱ ᱠᱤᱪᱷᱩ ᱚᱝᱠᱚ ᱞᱮᱫᱟ ᱱᱤᱛᱚᱜ ᱫᱚ ᱤᱧ ᱢᱟᱱᱮ ᱮᱠ ᱫᱩᱭ ᱠᱟᱛᱮᱫ ᱥᱮᱬᱟᱣ ᱤᱧ ᱦᱩᱭᱩᱜᱼᱟ᱾ ᱮᱠ ᱫᱩᱭ ᱛᱤᱱ ᱪᱟᱨ ᱚᱱᱠᱟ ᱠᱟᱛᱮᱫ ᱵᱟᱠᱷᱟᱱ ᱵᱟᱹᱧ ᱥᱮᱬᱟ ᱫᱟᱲᱮᱭᱟᱜ ᱠᱟᱱᱟ ᱛᱚ ᱚᱲᱟᱜ ᱦᱚᱲ ᱛᱟᱨ ᱯᱚᱨᱮᱧ ᱢᱮᱱ ᱠᱟᱫ ᱠᱚᱣᱟ ᱡᱮ ᱤᱧ ᱫᱟᱨᱟᱭ ᱫᱚ ᱵᱟᱝ ᱦᱩᱭᱩᱜᱼᱟ ᱟᱫᱚᱭ ᱞᱮᱭᱫᱟ ᱛᱚᱵᱩ ᱢᱤᱫ ᱫᱷᱚᱢ ᱜᱮᱧ ᱧᱮᱞ ᱞᱮᱜᱮᱭᱟ ᱡᱩᱫᱤᱭᱳ ᱦᱚᱸ ᱜᱟᱱᱚᱜ ᱜᱮᱭᱟ ᱾ ᱢᱤᱫ ᱫᱷᱟᱣ ᱯᱚᱨᱤᱠᱠᱷᱟᱧ ᱧᱟᱢ ᱞᱮ ᱯᱚᱨᱤᱠᱠᱷᱟ ᱨᱮᱡᱟᱞᱴ ᱪᱮᱫᱞᱮᱠᱟ ᱛᱟᱦᱮᱱ ᱠᱟᱱᱟ ᱾ ᱛᱟᱨ ᱢᱚᱛᱚᱱ ᱤᱧ ᱯᱟᱲᱦᱟᱜᱼᱟ ᱵᱟᱠᱷᱟᱱ ᱟᱫᱚ ᱟᱲᱟᱜ ᱜᱤᱰᱤ ᱠᱟᱜᱼᱟᱧ ᱵᱮᱟᱨ ᱥᱮ ᱯᱷ ᱯᱷᱟᱞᱛᱩ ᱯᱚᱭᱥᱟ ᱠᱚ ᱠᱟᱛᱮᱴᱤᱡᱮᱡ ᱦ ᱦᱩᱭᱩᱜᱼᱟ ᱚᱸᱰᱮ ᱢᱚᱴᱟᱢᱩᱴᱤ ᱢᱤᱫᱴᱟᱝ ᱢᱤᱫᱟᱝ ᱯᱷᱟᱥᱴ ᱥᱮᱢᱤᱥᱴᱟᱨ ᱜᱮ ᱡᱟᱹᱱᱤᱡ ᱪᱚᱞᱞᱤᱥ ᱯᱚᱧᱪᱟᱥ ᱦᱟᱡᱟᱨ ᱠᱟᱛᱮ ᱞᱟᱜᱟᱜ-ᱟ ᱡᱟᱹᱱᱤᱡ ᱚᱱᱠᱟ ᱢᱤᱫ ᱥᱤᱥᱴᱮᱢ ᱢᱮᱱᱟᱜᱼᱟ ᱾ ᱞᱟᱹᱭ ᱛᱟᱦᱞᱮᱩᱱᱟᱹᱜ ᱱᱩᱱᱟᱹᱜ ᱴᱟᱠᱟ ᱠᱷᱚᱨᱪᱟ ᱫᱚ ᱪᱮᱫ ᱦᱩᱭᱩᱜᱼᱟ ᱠᱟᱛᱷᱟ ᱫᱚ ᱠᱟᱱᱟ ᱾ ᱮᱨᱯᱚᱨ ᱦᱮᱸ ᱟᱨ ᱥᱟᱵᱤᱱ ᱡᱟᱦᱟᱱᱟᱜ ᱜᱮ ᱞᱟᱹᱭᱫᱟ ᱢᱮᱥ ᱨᱮ ᱛᱟᱦᱮᱱ ᱯᱟᱸᱪ ᱦᱟᱡᱟᱨ ᱴᱟᱠᱟ ᱟᱨᱚ ᱠᱷᱚᱨᱪᱟ ᱦᱮᱱᱟᱜ-ᱟ᱾ ᱠᱷᱚᱨᱪᱟ ᱦᱮᱸ ᱢᱟᱱᱛᱷᱞᱤ ᱯᱟᱸᱪ ᱦᱟᱡᱟᱨ ᱴᱟᱠᱟ ᱥᱟᱶ ᱛᱮ ᱟᱨ ᱡᱚᱢ ᱧᱩ ᱨᱮᱱᱟᱜ ᱵᱮᱯᱟᱨ ᱟᱞᱟᱫᱟ ᱜᱮᱭᱟ ᱾ ᱦᱮᱸ ᱞᱟᱹᱭ ᱡᱚᱢ ᱧᱩᱩ ᱟᱨ ᱟᱞᱟᱫᱟ ᱟᱞᱟᱫᱟ ᱠᱷᱚᱨᱪᱟ ᱟᱨᱚ ᱟᱹᱰᱤ ᱠᱤᱪᱷᱩ ᱨᱩᱞᱥ ᱢᱮᱱᱟᱜᱼᱟ ᱾ ᱢᱤᱫᱴᱟᱱ ᱡᱮᱢᱚᱱ ᱢᱤᱫᱴᱮᱱ ᱱᱚᱰᱮ ᱜᱮ ᱟᱞᱤᱧ ᱢᱤᱫᱴᱮᱱ ᱤᱭᱟᱹ ᱪᱮᱫ ᱠᱚ ᱞᱟᱹᱭᱟ ᱢᱤᱫᱴᱮᱱ ᱱᱚᱰᱮ ᱜᱮ ᱵᱟᱸᱠᱩᱲᱟ ᱨᱮᱱᱜᱮ ᱢᱤᱫᱴᱮᱱ ᱢᱤᱫᱴᱮᱱ ᱜᱟᱛᱮ ᱠᱩᱲᱤ ᱜᱤᱫᱽᱨᱟᱹ ᱢᱱᱟᱭᱟ ᱾ ᱢᱤᱫᱴᱮᱱ ᱩᱨᱩᱢᱭᱟᱤᱧ ᱢᱟᱱ ᱜᱟᱛᱮ ᱢᱮᱱ ᱪᱮᱫ ᱟᱞᱤᱧ ᱠᱷᱚᱱᱱᱟᱜ ᱫᱚ ᱡᱩᱱᱤᱭᱟᱨ ᱦᱩᱭᱩᱜ ᱜᱮᱭᱟ ᱠᱤᱱᱛᱩ ᱩᱯᱩᱢ ᱦᱩᱭ ᱞᱮᱱ ᱛᱟᱞᱧᱟ ᱢᱤᱫᱴᱮᱱ ᱪᱮᱫᱜᱴᱷᱮᱱ ᱯᱩᱨᱟᱹ ᱢᱮᱱᱮᱭᱟ ᱯᱮᱲᱟ ᱚᱲᱟᱜ ᱨᱮ ᱦᱮᱸ ᱛᱚ ᱩᱱᱤ ᱡᱮᱢᱚᱱᱮ ᱞᱟᱹᱟᱭ ᱡᱮ ᱩᱱᱤ ᱡᱮᱢᱚᱱ ᱞᱚᱜᱼ ᱟᱭᱤᱱ ᱛᱮ ᱯᱟᱲᱦᱟᱜ ᱠᱟᱱᱟᱭ ᱾ ᱦᱮᱸ ᱥᱮ ᱞᱚ ᱟᱭᱤᱱ ᱛᱮ ᱯᱟᱲᱦᱟᱜ ᱠᱟᱱᱟ ᱩᱱᱤ ᱡᱮ ᱢᱚᱱᱮ ᱞᱟᱹᱭᱟᱭ ᱡᱮ ᱞᱟᱹᱭᱟᱭ ᱟᱹᱰᱤ ᱠᱤᱪᱷᱩ ᱨᱩᱞᱥ ᱯᱟᱲᱟᱣ ᱦᱩᱭᱩᱜᱼᱟ ᱞᱟᱹᱭᱟᱭ ᱾ ᱦᱮᱠᱟᱹᱛᱮ ᱯᱟᱸᱪ ᱦᱟᱡᱟᱨ ᱴᱟᱠᱟ ᱤᱭᱟᱹ ᱠᱟᱱᱟ ᱞᱟᱹᱭ ᱫᱟ ᱡᱩᱫᱤ ᱟᱢ ᱡᱩᱫᱤᱢ ᱞᱟᱹᱭᱟ ᱡᱟᱢᱟᱧ ᱤᱭᱟᱹᱭ ᱛᱤᱧᱟ ᱪᱮᱫ ᱠᱚ ᱞᱟᱹᱭᱟ ᱮᱸᱻ ᱡᱟᱢᱟ ᱱᱚᱸᱰᱮ ᱟᱭᱨᱚᱱ ᱛᱤᱧᱟ ᱡᱮ ᱟᱭᱨᱚᱱ ᱱᱤᱡᱮ ᱯᱟᱨᱥᱚᱱᱟ ᱛᱟᱸᱱᱟ ᱚᱱᱟ ᱟᱭᱨᱚᱱ ᱥᱩᱫᱷ ᱵᱟᱝ ᱜᱟᱱᱚᱜᱼᱟ ᱞᱟᱹᱭᱟᱭ ᱚᱱᱟ ᱢᱮᱡᱽ ᱠᱚᱨᱮ ᱾ ᱚᱛᱷᱚ ᱯᱟᱸᱪ ᱦᱟᱡᱟᱨ ᱴᱟᱠᱟ ᱠᱟ ᱠᱟᱛᱮ ᱤᱭᱟᱹ ᱠᱚ ᱦᱟᱛᱟᱣᱟ ᱞᱮᱭ ᱟᱢ ᱟᱭᱨᱚᱱᱮ ᱮᱢ ᱵᱟᱹᱭᱥᱟᱹᱜᱼᱟ ᱥᱚᱸᱜᱮ ᱛᱟᱦᱚᱞᱮ ᱯᱷᱤᱭᱩᱡᱽ ᱠᱟᱴᱟᱜᱼᱟ ᱾ ᱞᱟᱹᱭᱫᱟᱭ ᱟᱪᱪᱷᱟ ᱠᱚ ᱮᱜᱮᱨᱟ ᱞᱟᱹᱭᱫᱟᱭ ᱾ ᱚᱱᱠᱟ ᱠᱚᱜᱮ ᱞᱟᱹᱭ ᱫᱟᱭ ᱩᱱᱠᱩ ᱫᱚ ᱞᱟᱦᱟ ᱨᱮᱜᱮ ᱨᱩᱞᱥ ᱢᱮᱱᱟᱜ-ᱟ᱾ᱟᱫᱚᱧ ᱢᱮᱛᱟᱭ ᱠᱟᱱᱟ ᱚᱱᱠᱟ ᱠᱟᱛᱮ ᱞᱟᱹᱭ ᱫᱟᱭ ᱛᱩᱵᱩ ᱞᱮ ᱛᱟᱦᱮᱱᱟ ᱞᱟᱹᱭ ᱫᱟᱭ ᱪᱤ ᱠᱮᱢ ᱮᱨᱯᱚᱨ ᱤᱭᱟᱹ ᱠᱟᱛᱮᱜ ᱛᱟᱦᱮᱱ ᱦᱩᱭᱩᱜ-ᱟ ᱟ ᱱᱩᱭ ᱫᱚ ᱱᱩᱭ ᱫᱚ ᱴᱷᱤᱠ ᱜᱮᱭᱟ ᱱᱩᱭ ᱫᱚ ᱠᱩᱲᱤ ᱡᱟᱦᱟᱸᱭ ᱠᱩᱲᱤ ᱜᱤᱫᱽᱨᱟᱹ ᱟᱫᱚ ᱱᱩᱭ ᱟᱡ ᱵᱟᱵᱟ ᱫᱚ ᱱᱟᱦᱟᱜ ᱪᱟᱹᱠᱨᱤᱭᱟ ᱦᱮᱸ ᱟᱫᱚ ᱟᱨ ᱦᱟᱹᱱᱤ ᱫᱚ ᱠᱚᱲᱟ ᱜᱤᱫᱽᱨᱟᱹ ᱡᱟᱦᱟᱸᱭ ᱯᱟᱲᱦᱟᱜ ᱞᱟᱹᱜᱤᱫ ᱞᱤᱧ ᱯᱟᱲᱦᱟᱭᱟ ᱩᱱᱤ ᱫᱚ ᱩᱱᱤ ᱫᱚ ᱟᱡ ᱵᱟ ᱫᱚ ᱢᱟᱱᱮ ᱢᱳᱴᱟᱢᱩᱴᱤ ᱪᱟᱥᱵᱟᱹᱥᱤ ᱠᱟᱱ ᱜᱮᱭᱟ ᱛᱚᱵᱩ ᱨᱮ ᱦᱚᱸᱠᱚ ᱯᱟᱲᱦᱟᱣ ᱠᱟᱱᱟᱱ ᱜᱮᱭᱟ ᱦᱮᱸ ᱛᱩᱵᱩ ᱨᱮ ᱦᱚᱸ ᱚᱱᱠᱟ ᱠᱟᱛᱮᱜ ᱠᱚ ᱯᱟᱲᱦᱟᱣ ᱠᱟᱱᱟ ᱟᱫᱚ ᱚᱱᱠᱟ ᱫᱤᱱ ᱞᱟᱹᱭ ᱡᱚᱫᱤᱸ ᱟᱵᱚ ᱟᱵᱤᱱ ᱦᱚᱸ ᱡᱮᱢᱚᱱ ᱵᱤᱱ ᱯᱟᱲᱦᱟᱜ ᱠᱟᱱᱟ ᱟᱵᱤᱱ ᱦᱚᱸᱚᱸ ᱠᱟᱹᱴᱤᱡ ᱯᱷᱚᱠᱟᱥ ᱫᱚᱦᱚᱭ ᱵᱤᱱ ᱚᱲᱟᱜ
ᱮᱠᱫᱚᱢ ᱮᱠᱫᱚᱢ ᱚᱱᱟ ᱠᱚ ᱪᱤᱱᱛᱟᱹ ᱵᱷᱟᱵᱱᱟ ᱫᱚᱦᱚ ᱠᱟᱛᱮ ᱜᱮ ᱦᱟᱸᱜ ᱚᱱᱟ ᱪᱟᱞᱟᱣ ᱦᱩᱭᱩᱜ ᱠᱟᱱᱟ
ᱦᱮᱸ ᱟᱨ ᱢᱤᱫᱴᱟᱝ ᱠᱟᱛᱷᱟ ᱦᱩᱭᱩᱜ ᱠᱟᱱᱟ ᱦᱮᱸ ᱢᱤᱫᱴᱟᱝ ᱠᱟᱛᱷᱟ ᱦᱩᱭᱩᱜ ᱠᱟᱱᱟ ᱡᱚᱠᱷᱚᱱ ᱟᱵᱤᱱ ᱡᱚᱛᱷᱮᱥᱴᱚ ᱟᱞᱤᱧ ᱞᱟᱹᱭ ᱟ ᱡᱚᱛᱷᱮᱥᱴᱚ ᱢᱤᱫᱴᱮᱱ ᱩᱯᱚᱡᱩᱠᱛ ᱵᱚᱭᱚᱥ ᱦᱩᱭ ᱠᱟᱱ ᱛᱟᱵᱤᱱᱟ ᱱᱤᱛᱚᱜ ᱫᱚ ᱢᱟᱱᱮ ᱡᱟᱦᱟᱸ ᱞᱮᱠᱟ ᱠᱟᱛᱮᱜ ᱡᱟᱦᱟᱸ ᱢᱤᱫᱴᱟᱝ ᱠᱚᱢ ᱵᱚᱭᱮᱥ ᱥᱚᱢᱚᱭ ᱨᱮ ᱡᱟᱦᱟᱸ ᱠᱩᱲᱤ ᱜᱤᱫᱽᱨᱟᱹ ᱠᱚ ᱢᱤᱫ ᱜᱷᱤᱡ ᱛᱮᱠᱚ ᱡᱟ ᱵᱟᱯᱞᱟ ᱠᱚᱫᱚ ᱡᱟᱶᱟᱭ ᱢᱤᱫ ᱜᱷᱟᱹᱲᱤ ᱛᱮ ᱠᱩ ᱦᱤᱡᱩᱜ ᱱᱚᱣᱟ ᱠᱚ ᱵᱚᱭᱮᱥ ᱫᱚ ᱟᱹᱵᱤᱱ ᱵᱤᱱ ᱯᱟᱨᱚᱢ ᱠᱟᱜ-ᱟ ᱡᱟᱦᱟᱸ ᱞᱮᱠᱟᱞᱤᱧ ᱩᱭᱦᱟᱹᱨᱟ ᱧᱟᱢ-ᱟ᱾ ᱦᱮᱸ ᱠᱤᱱᱛᱩ ᱱᱤᱛᱚᱜ ᱫᱚ ᱟᱵᱤᱱ ᱫᱚ ᱢᱟᱱᱮ ᱡᱚᱛᱷᱮᱥᱴᱚ ᱢᱤᱫᱴᱮᱱᱻ ᱵᱮᱥ ᱢᱟᱱᱮ ᱢᱟᱱᱮ ᱧᱤᱛᱳᱜ ᱫᱚ ᱟᱹᱵᱤᱱ ᱫᱚ ᱢᱤᱫᱴᱟᱝ ᱨᱟᱥᱛᱟ ᱰᱟᱦᱟᱨ ᱥᱟᱵ ᱞᱮᱠᱟᱱ ᱡᱟᱭᱜᱟ ᱨᱮ ᱦᱮᱱᱟᱜ ᱵᱤᱱᱟ ᱡᱮ ᱟᱞᱤᱧ ᱫᱚ ᱢᱤᱫᱴᱟᱝ ᱨᱟᱥᱛᱟ ᱰᱟᱦᱟᱨ ᱞᱤᱧ ᱥᱟᱵᱟ ᱛᱟᱯᱚᱨ ᱵᱟᱯᱞᱟ ᱠᱚᱫᱚ ᱢᱟ ᱢᱮᱱᱟᱜ ᱜᱮᱭᱟ ᱦᱮᱸ ᱵᱟᱯᱞᱟ ᱠᱚᱫᱚ ᱛᱟᱦᱮᱱ ᱜᱮ ᱦᱳᱭᱳᱜ ᱜᱮᱭᱟ ᱢᱤᱫ ᱦᱤᱞᱳ ᱢᱤᱫ ᱫᱤᱱ ᱠᱟᱹᱴᱤᱡ ᱩᱸ ᱠᱟᱹᱴᱤᱡ ᱞᱟᱦᱟ ᱛᱟᱦᱮᱱᱢ ᱵᱟᱯᱞᱟ ᱞᱮᱱᱠᱷᱟᱱ ᱫᱚᱢᱮ ᱫᱚ ᱵᱟᱝ ᱵᱟᱹᱲᱤᱡ ᱚᱱᱟ ᱢᱟᱱᱮ ᱦᱮᱸ ᱮᱠᱫᱚᱢ ᱵᱟᱯᱞᱟ ᱫᱚ ᱦᱩᱭᱩᱜ ᱜᱮᱭᱟ ᱡᱮᱢᱚᱱ ᱟᱞᱤᱧ ᱠᱤᱪᱷᱩ ᱠᱤᱪᱷᱩ ᱫᱟᱫᱟ ᱥᱟᱡᱤᱥᱴ ᱞᱤᱧᱟᱹ ᱠᱚ ᱡᱮ ᱵᱟᱯᱞᱟ ᱟᱢ ᱛᱚ ᱵᱟᱯᱞᱟ ᱫᱚ ᱵᱟᱯᱞᱟ ᱫᱚ ᱞᱟᱹᱭ ᱟ ᱵᱟᱯᱞᱟ ᱫᱚ ᱦᱩᱭᱩᱜ ᱜᱮᱭᱟ ᱵᱟᱯᱞᱟ ᱫᱚ ᱟᱢᱫᱚ ᱧᱟᱢ ᱠᱚᱜᱮᱭᱟ ᱠᱩᱲᱤ ᱜᱤᱫᱽᱟᱹ ᱫᱚ ᱚᱥᱩᱵᱤᱫᱟ ᱵᱟᱹᱱᱩᱜ-ᱟ ᱠᱤᱱᱛᱩ ᱱᱤᱛᱩᱜ ᱟᱢ ᱡᱮ ᱛᱤᱸᱜᱩ ᱟᱢ ᱡᱮ ᱟᱢᱟᱜ ᱪᱮᱫ ᱡᱟᱸᱜᱟ ᱛᱮ ᱵᱟᱢ ᱛᱤᱸᱜᱩ ᱫᱟᱲᱮ ᱞᱮᱱᱠᱷᱟᱱ ᱟᱢ ᱫᱚ ᱟᱢ ᱫᱚ ᱵᱮᱠᱟᱨ ᱵᱟᱯᱞᱟ ᱠᱟᱛᱮᱫ ᱞᱟᱹᱭ ᱫᱟᱭ ᱦᱮ ᱟᱨ ᱢᱤᱫᱴᱟᱹᱜ ᱠᱟᱛᱷᱟ ᱦᱩᱭᱩᱜ ᱠᱟᱱᱟ ᱠᱚᱲᱟ ᱜᱤᱫᱽᱨᱟᱹ ᱫᱚ ᱵᱮᱥᱤᱨ ᱵᱷᱟᱜ ᱜᱮ ᱡᱚᱢᱢᱤᱫᱟᱨ ᱤᱭᱟᱹ ᱛᱟᱦᱮᱱᱟ ᱡᱟᱦᱟᱸ ᱫᱚ ᱮᱸᱻ ᱱᱩᱠᱩᱣᱟᱜ ᱪᱮᱛᱟᱱ ᱨᱮ ᱪᱟᱯ ᱛᱟᱦᱮᱱᱟ ᱡᱮ ᱢᱤᱫᱴᱟᱱ ᱥᱚᱝᱥᱟᱨ ᱦᱤᱥᱟᱹᱵ ᱛᱮᱥᱮ ᱪᱮᱫ ᱢᱟᱱᱮ ᱡᱚᱛᱚ ᱴᱩᱠᱩ ᱢᱤᱫᱴᱟᱹᱜ ᱠᱩᱲᱤ ᱜᱤᱫᱽᱨᱟᱹ ᱮᱸ ᱟᱹᱜᱩ ᱠᱟᱛᱮᱫ ᱫᱚ ᱮᱠᱷᱟᱱ ᱟᱹᱜᱩ ᱵᱟᱝ ᱠᱟᱛᱮ ᱫᱚ ᱵᱟᱝ ᱦᱩᱭᱩᱜ-ᱟ ᱥᱮ ᱪᱮᱫ ᱦᱮᱞᱳ
ᱦᱮᱸ- ᱦᱮᱸ-
ᱦᱩᱸ ᱟᱫᱚ ᱚᱱᱠᱟ ᱜᱮ ᱚᱱᱟ ᱠᱷᱟᱹᱛᱤᱨ ᱛᱮᱜᱮ ᱟᱞᱤᱧ ᱫᱚ ᱫᱚᱢᱮ ᱮᱠᱴᱟ ᱫᱚ ᱵᱟᱹᱞᱤᱧ ᱤᱭᱟᱹ ᱜᱮᱭᱟ
ᱚᱻ ᱟᱪᱪᱷᱟ
ᱦᱮᱸ ᱢᱟᱱᱮ ᱟᱫᱚ ᱱᱚᱛᱮ ᱫᱚ ᱚᱱᱠᱟᱱᱟᱜ ᱵᱟᱯᱞᱟ ᱨᱮᱱᱟᱜ ᱪᱤᱱᱛᱟᱹ ᱵᱷᱟᱱᱟ ᱵᱟᱹᱱᱩᱜ-ᱟ ᱟᱵᱤᱱ ᱦᱚᱸ ᱟᱞᱚᱵᱤᱱ ᱫᱚᱦᱚᱭᱟ
ᱮᱜᱫᱚᱻᱢ, ᱟᱜᱮ ᱠᱮᱨᱤᱭᱟᱨ ᱥᱮᱫ ᱯᱷᱚᱠᱟᱥ ᱦᱩᱭᱩᱜ-ᱟ ᱫᱮᱱ ᱛᱟᱨᱯᱚᱨ ᱡᱟᱦᱟᱱᱟᱜ ᱜᱮ ᱠᱤᱪᱷᱩ ᱵᱟᱵᱟᱭ ᱦᱩᱭᱩᱜ-ᱟ
ᱦᱮᱸ ᱵᱟᱠᱷᱟᱱ ᱧᱮᱞ ᱵᱤᱱ ᱠᱩᱲᱤ ᱜᱤᱫᱽᱨᱟᱹ ᱫᱚ ᱠᱟᱹᱴᱤᱡ - ᱠᱟᱹᱴᱤᱡ ᱛᱮᱜᱮ ᱠᱚᱻ ᱵᱟ ᱫᱚ ᱟᱹᱵᱤᱱ ᱵᱟᱠᱚ ᱢᱮᱛᱟ ᱵᱤᱱ ᱜᱮᱭᱟ ᱵᱟᱯᱞᱟ ᱠᱚᱨᱮᱱᱟᱜ ᱚᱱᱠᱟᱱᱟᱜ ᱠᱤᱪᱷᱩ ᱠᱟᱛᱷᱟ ᱠᱚ ᱚᱲᱟᱜ ᱠᱚᱨᱮ
ᱩᱸ ᱵᱟᱝ - ᱵᱟᱝ ᱚᱲᱟᱜ ᱠᱷᱚᱱ ᱫᱚ ᱵᱟᱠᱚ ᱞᱟᱹᱭ ᱜᱮᱭᱟ ᱛᱚᱵᱮ ᱥᱟᱭᱤᱴ ᱠᱷᱚᱱ ᱯᱮᱲᱟ ᱠᱚᱠᱚ ᱞᱟᱹᱭ ᱵᱟᱲᱟᱭ ᱜᱮᱭᱟ ᱟᱫᱚ ᱚᱱᱟ ᱠᱚᱫᱚ ᱦᱟᱸᱜ ᱟᱹᱞᱤᱧᱟᱜ ᱞᱩᱛ- ᱛᱩ ᱨᱮᱫᱚ ᱵᱟᱠᱚ ᱟᱹᱜᱩᱭ ᱜᱮᱭᱟ ᱚᱲᱟᱜ ᱦᱚᱲ ᱫᱷᱟᱹᱨᱤᱡ ᱜᱮ ᱥᱮᱴᱮᱨᱚᱜ ᱜᱮᱭᱟᱫᱚ ᱱᱚᱛᱮ ᱫᱚ ᱤᱧ ᱥᱮᱫ ᱫᱚ ᱵᱟᱠᱚ ᱟᱹᱜᱩᱭ ᱜᱮᱭᱟ
ᱚᱱᱟ ᱫᱚᱠᱚ ᱞᱟᱹᱭ ᱜᱮᱭᱟ ᱦᱚᱲ ᱫᱚ ᱟᱹᱰᱤ ᱠᱤᱠ-
ᱦᱩᱸ- ᱦᱩᱸ- ᱦᱩᱸ ᱮᱠᱫᱚᱢ ᱩᱱᱤ ᱫᱚ ᱦᱟᱸᱜ ᱚᱲᱟᱜ ᱨᱮ ᱡᱚᱢ ᱵᱟᱢ ᱧᱟᱢ ᱞᱮᱠᱷᱟᱱ ᱠᱩᱞᱤ ᱫᱚ ᱦᱟᱸᱜ ᱵᱟᱭ ᱦᱤᱡᱩᱜ-ᱟ ᱡᱮ ᱪᱮᱫᱼ ᱮᱢ ᱡᱚᱢ ᱟ ᱠᱟᱜ ᱥᱮ ᱵᱟᱢ ᱡᱚᱢᱠᱟᱜ ᱢᱮᱱᱛᱮ ᱮᱠᱫᱚᱢ - ᱮᱠᱫᱚᱢ ᱛᱚ ᱟᱢᱟᱜ ᱵᱷᱟᱜᱤ ᱢᱚᱱᱫᱚ ᱵᱩᱡᱷᱟᱹᱣ ᱨᱮᱱᱟᱜ ᱫᱟᱭᱤᱛᱛᱚ ᱫᱚ ᱮᱠᱫᱚᱢ ᱱᱤᱡᱮᱨᱟᱜ ᱜᱮ
ᱱᱤᱡᱮᱨᱟᱜ ᱮᱠᱫᱚᱢ - ᱮᱠᱫᱚᱢ ᱚᱱᱮ ᱚᱱᱟ ᱠᱷᱟᱹᱛᱤᱨ ᱛᱮᱞᱤᱧ ᱞᱟᱹᱭᱟ ᱡᱮ ᱠᱟᱹᱴᱤᱡ ᱮᱸ ᱱᱤᱡᱮ ᱛᱮᱦᱚᱸ ᱠᱟᱹᱴᱤᱡ ᱤᱭᱟᱹ ᱵᱟᱲᱟ ᱠᱟᱛᱮ ᱵᱩᱡ ᱵᱟᱲᱟ ᱠᱟ ᱠᱟᱛᱮᱫ ᱠᱚᱨᱟᱣ ᱦᱚᱲ ᱫᱚ ᱪᱮᱫ ᱜᱮ ᱵᱟᱭ ᱞᱟᱹᱭ ᱟ ᱦᱚᱲᱟᱜ ᱫᱚ ᱦᱚᱲᱟᱜ ᱫᱚ ᱡᱤᱵᱚ ᱠᱤᱪᱷᱩ
ᱞᱟᱹᱭ ᱨᱮᱱᱟᱜ ᱞᱟᱹᱭ ᱜᱮᱛᱟ ᱠᱚ ᱠᱟᱹᱢᱤ ᱩᱱᱠᱩᱣᱟᱜ ᱫᱚ
ᱦᱮᱸ ᱦᱚᱲ ᱫᱚ ᱦᱤᱥᱠᱟᱹ ᱛᱮᱜᱮ ᱯᱮᱨᱮᱡ ᱜᱮᱭᱟᱵᱚᱱ ᱚᱱᱟ ᱥᱟᱱᱛᱟ- ᱟᱵᱚ ᱵᱤᱥᱮᱥ ᱠᱟᱨ ᱥᱟᱱᱛᱟᱲ ᱫᱚ ᱟᱵᱚ ᱧᱮᱞ ᱵᱤᱱ ᱡᱟᱦᱟᱱᱟᱜ ᱡᱤᱱᱤᱥ ᱜᱮ ᱟᱵᱤᱱ ᱠᱚᱨᱟᱣ ᱵᱤᱱ ᱡᱟᱦᱱᱟᱜ ᱜᱮ ᱤᱭᱟᱹᱭ ᱠᱟᱱᱟ ᱠᱚ ᱛᱟᱦᱚᱞᱮ ᱟᱹᱵᱤᱱ ᱫᱚ ᱱᱤᱛᱳᱜ ᱱᱟᱦᱟᱜ ᱢᱮᱥᱮ-
ᱦᱮᱸ - ᱦᱮᱸ ᱢᱮᱥ ᱠᱚᱨᱮ ᱜᱮ
ᱚᱸ ᱢᱮᱥ ᱠᱚᱨᱮ ᱜᱮ ᱛᱟᱦᱚᱞᱮ ᱟᱫᱚ, ᱡᱟᱭᱦᱳᱠ ᱚᱠ, ᱚᱱᱠᱟᱜᱮ ᱱᱚᱣᱟ ᱚᱠᱛᱚ ᱦᱚᱸ ᱪᱟᱵᱟ ᱦᱮᱡ ᱮᱱ ᱛᱟᱞᱟᱝᱟ ᱟᱨ ᱡᱟᱭᱦᱳᱠ ᱚᱱᱠᱟᱜᱮ ᱟᱨᱦᱚ ᱡᱩᱫᱤ, ᱯᱷᱤᱨᱤ ᱵᱤᱱ ᱛᱟᱦᱮᱱᱟ ᱟᱞᱤᱧ ᱢᱮᱥᱮᱡ ᱟᱵᱤᱱᱟᱞᱤᱧ ᱚᱱᱠᱟ ᱜᱮ ᱠᱚᱞ ᱠᱟᱛᱮ ᱨᱚᱯᱚᱲ ᱦᱩᱭᱩᱜᱼᱟ ᱛᱚ ᱟᱹᱞᱤᱧ ᱫᱚ ᱟᱫᱚ, ᱮᱸ ᱯᱩᱨᱟᱹ ᱟᱥᱟ ᱠᱩᱨᱤ ᱟᱵᱤᱱ ᱥᱚᱸᱜᱮ ᱞᱮ ᱫᱟ ᱞᱤᱧ ᱨᱚᱲ ᱠᱮᱜ - ᱟ ᱛᱤᱨᱤᱥ ᱢᱤᱱᱤᱴ ᱜᱟᱱ ᱫᱚ ᱦᱩᱭᱩᱜ ᱢᱟ᱾ ᱟᱨ ᱥᱟᱶᱛᱮ ᱚᱱᱠᱟ ᱞᱟᱦᱟ ᱨᱤᱱ ᱠᱚᱜᱚ ᱪᱟᱨ ᱯᱟᱸᱪ ᱦᱚᱲ ᱥᱟᱞᱟᱜ ᱨᱚᱱᱚᱲ ᱚᱱᱟ ᱞᱤᱧ ᱨᱚᱲ ᱠᱟᱜᱼᱟ ᱥᱮ ᱟᱰᱤᱫᱤᱱ᱾